ᱦᱮᱞᱳ
ᱩᱸᱢ ᱡᱚᱦᱟᱨ ᱜᱮ ᱫᱟᱫᱟ
ᱟᱸᱡᱚᱢ ᱧᱟᱢᱚᱜ ᱠᱟᱱᱟ
ᱦᱚᱸ ᱟᱸᱡᱚᱢ ᱧᱟᱢᱚᱜ ᱠᱟᱱᱟ
ᱦᱩᱸ ᱪᱮᱫ ᱞᱮᱠᱟ ᱦᱮᱱᱟᱜ ᱵᱤᱱᱟ?
ᱱᱟᱯᱟᱭ ᱜᱮ ᱟᱵᱮᱱ ᱪᱮᱫ ᱞᱮᱠᱟ ᱢᱮᱱᱟᱜ ᱵᱮᱱᱟ?
ᱦᱳᱭ ᱟᱞᱤᱧ ᱦᱚᱸ ᱢᱚᱡᱽ ᱜᱮ ᱾ ᱛᱟᱯᱚᱨ ᱚᱱᱛᱮ ᱫᱚ ᱫᱟᱜ ᱠᱚᱭ ᱡᱟᱹᱲᱤ ᱮᱫᱟ ᱥᱮ ᱵᱟᱝ?
ᱦᱩᱸ ᱦᱩᱭᱩᱜ ᱠᱟᱱ ᱜᱮᱭᱟ ᱫᱟᱜ ᱡᱟᱹᱲᱤ ᱫᱚ᱾
ᱩᱧᱻ
ᱟᱵᱮᱸ ᱥᱮ ᱪᱮᱫ ᱞᱮᱠᱟ ᱦᱩᱭᱩᱜ ᱠᱟᱱᱟ?
ᱳᱭ ᱟᱞᱮ ᱥᱮᱫ ᱦᱚᱸ ᱥᱮᱛᱟᱜ ᱠᱷᱚᱱ ᱜᱮᱛᱚ ᱫᱟᱜ ᱫᱟᱜ ᱫᱚᱭ ᱡᱟᱹᱲᱤᱭᱮᱫᱟ
ᱠᱚᱠᱷᱚᱱᱳᱭ ᱥᱤᱛᱩᱝ ᱮᱫᱟ ᱠᱚᱠᱷᱚᱱᱳ ᱫᱟᱜ ᱮ ᱡᱟᱹᱲᱤᱭᱮᱫᱟ ᱢᱟᱱᱮ ᱚᱲᱟᱜ ᱠᱷᱚᱱ ᱜᱮ ᱩᱰᱩᱝ ᱵᱟᱝ ᱜᱟᱱᱚᱜ ᱠᱟᱱᱟ ᱱᱤᱝᱠᱟᱹ ᱵᱮᱯᱟᱨ ᱟᱨᱠᱤ ᱫᱟᱜ ᱡᱟᱹᱲᱤ ᱫᱚ ᱫᱚᱢᱮ ᱫᱟᱜ ᱫᱚ ᱡᱟᱹᱲᱤᱭᱮᱫᱟ ᱫᱚ
ᱟᱪᱪᱷᱟ
ᱛᱟᱨᱯᱚᱨ ᱵᱚᱨᱥᱟ ᱨᱮ ᱪᱮᱫ ᱠᱚᱯᱮᱼᱼ ᱥᱮ ᱟᱣᱨᱤ ᱯᱮ ᱨᱚᱦᱚᱭᱟ ᱱᱚᱝᱠᱟᱼᱼ
ᱵᱚᱨᱥᱟ ᱨᱮᱫᱚ ᱵᱚᱨᱥᱟ ᱟᱞᱮ ᱥᱮᱫ ᱫᱚ ᱡᱮᱢᱚᱱ ᱦᱩᱲᱩ ᱪᱟᱥ ᱦᱩᱭᱩᱜ ᱜᱮᱭᱟ ᱛᱟᱪᱷᱟᱲᱟ ᱫᱚ ᱵᱟᱝ ᱦᱳᱭᱳᱜ ᱜᱮᱭᱟ ᱟᱫᱚ ᱪᱮᱫ ᱦᱚᱸ ᱦᱳᱲᱳ ᱪᱟᱥ ᱜᱮ ᱦᱳᱭᱳᱜ ᱜᱮᱭᱟ
ᱦᱮᱸ
ᱮᱠᱷᱚᱱ ᱯᱚᱨᱡᱚᱱᱛᱚᱢ ᱦᱩᱲᱩ ᱪᱟᱥ ᱫᱚ ᱟᱣᱲᱤ ᱞᱟᱜᱟᱜᱼᱟ ᱠᱤᱱᱛᱩ ᱢᱟᱱᱮ ᱦᱟᱥᱟ ᱠᱚ ᱱᱤᱛᱚᱜ ᱢᱟᱱᱮ ᱛᱩᱭᱲᱤ ᱵᱟᱲᱟ ᱦᱩᱭᱩᱜ ᱠᱟᱱᱟ ᱢᱟᱱᱮ ᱨᱚᱦᱚᱭ ᱞᱟᱹᱜᱤᱫ ᱛᱮ
ᱥᱮᱨᱢᱟ ᱨᱮᱫᱚ ᱛᱟᱞᱟᱦᱮ ᱳᱭ ᱟᱞᱮ ᱥᱮᱫ ᱢᱟ ᱟᱨᱚᱢᱵᱚ ᱟᱠᱟᱱᱼᱼ ᱪᱟᱥ ᱵᱟᱥ ᱛᱚ ᱫᱚᱢᱮ ᱠᱚ ᱮᱦᱚᱵ ᱮᱫᱟ ᱛᱚ ᱜᱮ ᱫᱟᱜ ᱡᱟᱹᱲᱤ ᱢᱟᱛᱚ ᱫᱚᱢᱮ ᱫᱟᱜ ᱡᱟᱹᱲᱤᱭᱮᱫᱟ ᱚᱱᱟ ᱠᱷᱟᱹᱛᱤᱨ ᱛᱮ ᱵᱚᱨᱥᱟ ᱞᱟᱜᱟᱣ ᱠᱟᱱᱟ ᱛᱟᱦᱮ ᱟᱯᱮ ᱥᱮᱫ ᱫᱚ ᱥᱮᱨᱢᱟ ᱨᱮ ᱛᱤᱱ ᱫᱷᱟᱼᱼ ᱪᱟᱥ ᱜᱮᱭᱟ ᱦᱩᱲᱩ ᱠᱚ
ᱟᱞᱮ ᱥᱮᱫ ᱥᱮᱨᱢᱟ ᱨᱮ ᱵᱟᱨ ᱫᱷᱟᱣ ᱠᱚ ᱪᱟᱥ ᱜᱮᱭᱟ, ᱫᱷᱚᱨᱚᱱ ᱨᱮ ᱟᱨ ᱱᱚᱣᱟ ᱵᱚᱨᱥᱟ ᱨᱮ
ᱟᱞᱮ ᱥᱮᱫ ᱫᱚ ᱱᱤᱝᱠᱟᱹ ᱜᱮ ᱢᱟᱹᱭ ᱟᱞᱮ ᱥᱮᱫ ᱫᱚ ᱚᱱᱠᱟ ᱜᱮ ᱫᱷᱚᱨᱚᱱ ᱨᱮᱢᱟᱛᱚ ᱚᱱᱮᱼᱼ ᱟᱞᱩ ᱠᱚᱠᱚ ᱨᱚᱦᱚᱭ ᱜᱮᱭᱟ ᱟᱨ ᱡᱟᱦᱟᱸ ᱠᱚᱨᱮ ᱫᱟᱜ ᱠᱚ ᱧᱟᱢ ᱜᱮᱭᱟ ᱢᱤᱱᱤ ᱠᱷᱚᱱ ᱢᱤᱱᱤ ᱚᱲᱟᱜ ᱠᱷᱚᱱ ᱡᱟᱦᱟᱸ ᱫᱟᱜ ᱠᱚ ᱧᱟᱢᱚᱜ ᱜᱮᱭᱟ ᱚᱱᱟ ᱠᱚᱫᱚ ᱠᱚ ᱪᱟᱥ ᱜᱮᱭᱟ ᱦᱩᱲᱩ ᱟᱨ ᱡᱟᱦᱟᱸ ᱠᱚᱨᱮ ᱫᱚ ᱵᱟᱝ ᱧᱟᱢᱚᱜ ᱯᱨᱚᱪᱩᱨ ᱮᱴᱠᱮᱴᱚᱬᱮᱜᱼᱟ ᱚᱱᱟ ᱠᱚᱨᱮᱫ ᱫᱚ ᱦᱩᱭᱩᱜ ᱠᱟᱱᱟ ᱟᱹᱞᱩ ᱠᱚᱠᱚ ᱨᱚᱦᱚᱭ ᱜᱮᱭᱟ ᱥᱚᱵᱽᱡᱤ ᱠᱚ
ᱟᱪᱪᱷᱟ ᱟᱯᱮ ᱥᱮᱫ ᱫᱚ ᱢᱟᱱᱮ ᱢᱤᱱᱤ ᱫᱟᱜ ᱛᱮᱯᱮ ᱪᱟᱥ ᱜᱮᱭᱟ
ᱦᱳᱭ ᱦᱳᱭ ᱢᱤᱱᱤ ᱫᱟᱜ ᱛᱮ
ᱚ ᱥᱚᱵᱽᱡᱤ ᱠᱚ ᱟᱞᱮ ᱥᱮᱫ ᱫᱚ ᱡᱮᱢᱚᱱ ᱠᱮᱸᱱᱮᱞ ᱫᱟᱜ ᱠᱚᱛᱮ ᱪᱟᱥ ᱦᱩᱭᱩᱜ ᱜᱮᱭᱟ ᱢᱟ ᱫᱟᱜ ᱠᱚᱛᱮ ᱱᱤᱭᱟᱹ ᱠᱚᱛᱮ ᱦᱩᱭᱩᱜ ᱜᱮᱭᱟ ᱟᱨ ᱥᱮᱨᱢᱟ ᱡᱟᱹᱲᱤ ᱛᱮ
ᱦᱮᱸ
ᱥᱚᱵᱽᱡᱤ ᱪᱟᱥ ᱠᱚ ᱪᱮᱫ ᱞᱮᱠᱟ ᱦᱩᱭᱩᱜ ᱜᱮᱭᱟ ᱟᱯᱮᱥᱮᱫ?
ᱦᱳᱭ ᱥᱚᱵᱽᱡᱤ ᱪᱟᱥ ᱢᱟ ᱟᱹᱰᱤ ᱱᱟᱯᱟᱭ ᱜᱮ ᱦᱩᱭᱩᱜᱼᱟ ᱨᱟᱵᱟᱝ ᱫᱤᱱ ᱢᱟ ᱡᱟᱦᱟᱸ ᱫᱚ ᱦᱩᱭᱩᱜ ᱠᱟᱱᱟ ᱥᱚᱥᱟ ᱠᱷᱚᱱ ᱮᱦᱚᱯ ᱠᱟᱛᱮᱫ ᱴᱚᱢᱮᱴᱳ ᱵᱷᱤᱱᱰᱤ ᱟᱭᱢᱟ ᱜᱮ ᱨᱚᱦᱚᱭᱚᱜ ᱜᱮᱭᱟ
ᱦᱮᱸ ᱡᱮᱦᱮᱛᱩ ᱟᱯᱮ ᱫᱚ ᱫᱟᱜ ᱫᱚ ᱢᱟᱱᱮ ᱫᱟᱜ ᱢᱟᱱᱮ ᱥᱚᱧᱪᱚᱭ ᱠᱟᱛᱮ ᱢᱟᱱᱮ ᱢᱮᱱᱟᱜ ᱛᱟᱯᱮᱭᱟ ᱥᱮ
ᱦᱮᱸ ᱦᱮᱸ ᱢᱟᱡᱷᱮ ᱟᱹᱰᱤ ᱟᱭᱢᱟ ᱜᱮ ᱨᱚᱦᱚᱭ ᱦᱩᱭᱩᱜᱼᱟ ᱦᱮᱸ
ᱛᱚ ᱤᱱᱟ ᱦᱚᱛᱮᱡ ᱛᱮ ᱪᱟᱥ ᱫᱚ ᱵᱟᱝ ᱦᱩᱭᱩᱜ ᱜᱮᱭᱟᱼᱼ
ᱦᱮᱸ ᱛᱟᱦᱚᱞᱮ ᱥᱳᱥᱟᱞ ᱢᱤᱰᱤᱭᱟ ᱠᱚᱫᱚᱢ ᱤᱭᱩᱡ ᱜᱮᱭᱟ ᱥᱮ ᱵᱟᱝ?
ᱦᱮᱸ ᱦᱳᱭᱳᱜ ᱜᱮᱭᱟ
ᱦᱮᱸ ᱛᱟᱦᱚᱞᱮ ᱥᱳᱥᱟᱞ ᱢᱤᱰᱤᱭᱟ ᱵᱟᱨᱮ ᱛᱮ ᱪᱮᱫ ᱞᱮᱠᱟ ᱵᱷᱟᱜᱤ ᱵᱟᱹᱲᱤᱡ ᱠᱟᱹᱴᱤᱡ ᱮᱢ ᱞᱟᱹᱭ ᱥᱚᱫᱚᱨ ᱢᱟ ᱵᱷᱟᱜᱤ ᱠᱚᱜᱼᱟ? ᱪᱮᱫ ᱞᱮᱠᱟᱢ? ᱢᱟᱱᱮ ᱵᱷᱟᱜᱮ ᱵᱟᱹᱲᱤᱡ ᱪᱮᱫ ᱞᱮᱠᱟᱢ ᱞᱟᱹᱭ ᱫᱟᱲᱮᱭᱟᱜᱼᱟᱢ? ᱵᱷᱟᱜᱤ ᱵᱟᱹᱲᱤᱡ ᱥᱳᱥᱟᱞ ᱢᱤᱰᱤᱭᱟ ᱤᱭᱩᱡᱽ ᱠᱟᱛᱮ ᱪᱮᱫ ᱞᱮᱠᱟ ᱵᱷᱟᱜᱮ ᱵᱟᱹᱲᱤᱡ ᱵᱚᱱ ᱵᱩᱡᱷᱟᱹᱣ ᱮᱫᱟ?
ᱤᱧ ᱫᱚ ᱱᱚᱣᱟᱧ ᱞᱟᱹᱭᱟ ᱥᱳᱥᱟᱞ ᱢᱤᱰᱤᱭᱟ ᱵᱟᱨᱮ ᱛᱮᱫᱚ ᱢᱟᱱᱮ ᱟᱢ ᱡᱟᱦᱟ ᱞᱮᱠᱟ ᱟᱢ ᱥᱳᱥᱟᱞ ᱢᱮᱰᱤᱭᱟ ᱨᱮᱢᱼᱼ ᱵᱮᱵᱚᱦᱟᱨᱟ ᱢᱟᱵᱚᱱ ᱢᱟᱱᱮ ᱚᱱᱠᱟᱜᱮ ᱩᱸᱼᱼ ᱚᱱᱠᱟ ᱜᱮ ᱟᱢᱟᱜ ᱢᱟᱱᱮ ᱚᱱᱟ ᱨᱮᱱᱟᱜ ᱯᱷᱚᱞᱮᱢ ᱧᱟᱢᱟ
ᱦᱩᱸᱻ ᱟᱫᱚ ᱥᱳᱥᱟᱞ ᱢᱤᱰᱤᱭᱟ ᱨᱮ ᱵᱮᱵᱚᱦᱟᱨ ᱨᱮ ᱵᱩᱜᱤ ᱵᱟᱹᱲᱤᱡ ᱪᱮᱫ ᱞᱮᱠᱟᱢ ᱞᱟᱹᱭ ᱥᱚᱫᱚᱨᱟ? ᱵᱩᱜᱤ ᱚᱠᱟᱴᱟᱜ? ᱵᱟᱹᱲᱤᱡ ᱚᱠᱟᱴᱟᱜ ᱪᱮᱫ ᱞᱮᱠᱟ ᱫᱤᱥᱟᱹᱢ ᱮᱢᱟ ᱠᱚᱣᱟ? ᱟᱵᱚ ᱨᱮᱱ ᱡᱟᱦᱟᱸᱭ ᱢᱟᱱᱮ ᱡᱩᱱᱤᱭᱟᱨ ᱠᱚ ᱡᱟᱦᱟᱸ ᱦᱚᱨ ᱫᱤᱥᱟᱹᱢ ᱩᱫᱩᱜ ᱟᱠᱚᱣᱚ ᱡᱮ ᱥᱳᱥᱟᱞ ᱢᱤᱰᱤᱭᱟ ᱵᱷᱟᱜᱤ ᱵᱟᱹᱲᱤᱡᱽ ᱚᱠᱟ ᱞᱮᱠᱟ ᱤᱭᱩᱡᱽ ᱞᱮᱠᱷᱟᱱ ᱵᱷᱟᱜᱮᱜᱼᱟ
ᱤᱧ ᱫᱩᱧ ᱞᱟᱹᱭᱟ ᱢᱟᱱᱮ ᱡᱟᱦᱟᱸ ᱟᱢᱟᱜ ᱫᱚᱨᱠᱟᱨᱤ ᱡᱤᱱᱤᱥ ᱢᱟᱱᱮ ᱫᱚᱨᱠᱟᱨᱤ ᱢᱟᱱᱮ ᱱᱮᱛᱟᱨ ᱫᱚ ᱥᱳᱥᱟᱞ ᱢᱤᱰᱤᱭᱟ ᱪᱷᱟᱲᱟ ᱫᱚ ᱪᱮᱫ ᱦᱚᱸ ᱵᱟᱝ ᱦᱩᱭᱩᱜ ᱠᱟᱱᱟ ᱥᱮ
ᱦᱮᱸ
ᱤᱧ ᱫᱩᱧ ᱞᱟᱹᱭᱟ ᱡᱮ ᱢᱟᱱᱮ ᱩᱸᱻ ᱡᱟᱦᱟᱸ ᱠᱚ ᱟᱢᱟᱜ ᱢᱟᱱᱮ ᱞᱟᱹᱠᱛᱤᱭᱟ ᱢᱟᱱᱮ ᱡᱤᱱᱤᱥ ᱛᱟᱢ ᱥᱳᱥᱟᱞ ᱢᱤᱰᱤᱭᱟ ᱠᱷᱚᱱᱟᱜ ᱮᱢ ᱦᱟᱛᱟᱣᱟᱢ ᱢᱟᱱᱮ ᱚᱱᱟ ᱚᱱᱟ ᱠᱚᱜᱮ ᱟᱢ ᱫᱚ ᱦᱟᱛᱟᱣ ᱢᱮ ᱢᱟᱱᱮ ᱚᱱᱟ ᱠᱷᱚᱱᱟᱜ ᱵᱟᱹᱲᱛᱤ ᱡᱤᱱᱤᱥ ᱦᱟᱛᱟᱣ ᱞᱮᱱᱠᱷᱟᱱ ᱫᱚ ᱟᱢᱟᱜ ᱫᱚ ᱱᱤᱥᱪᱳᱭ ᱟᱢᱟᱜ ᱫᱚ ᱠᱷᱟᱨᱟᱯ ᱦᱳᱭᱳᱜ ᱜᱮᱭᱟ
ᱦᱮᱸ ᱱᱚᱶᱟ ᱢᱟ ᱠᱷᱟᱨᱟᱯ ᱦᱩᱭᱩᱜ ᱜᱮᱭᱟ
ᱦᱮᱸ
ᱛᱟᱯᱚᱨ ᱱᱚᱶᱟ ᱦᱚᱸ ᱞᱟᱹᱠᱛᱤ ᱠᱟᱱ ᱜᱮᱭᱟ ᱦᱮᱸ ᱦᱮᱸ ᱱᱚᱶᱟ ᱵᱟᱨᱮ ᱛᱮ ᱤᱧᱦᱩᱧ ᱞᱟᱹᱭ ᱜᱮᱭᱚ ᱥᱳᱥᱟᱞ ᱢᱤᱰᱤᱭᱟ ᱤᱭᱩᱡᱽ ᱫᱚ ᱵᱩᱜᱤ ᱡᱤᱱᱤᱥ ᱜᱮ ᱠᱟᱱᱟ ᱡᱮᱫ ᱞᱮᱠᱟ ᱚᱱᱞᱟᱭᱤᱱ ᱠᱟᱞᱟᱥ ᱟᱨ ᱵᱩᱜᱤ ᱫᱤᱠ ᱫᱤ ᱥᱚᱫᱚᱫᱼᱫᱟ ᱡᱟᱦᱟᱸ ᱫᱚ ᱚᱱᱞᱟᱭᱤᱱ ᱠᱟᱞᱟᱥ ᱡᱟᱦᱟᱸ ᱫᱚ ᱚᱯᱷᱞᱟᱭᱤᱱ ᱪᱟᱞᱟᱣ ᱵᱟᱝ ᱦᱩᱭᱩᱜ ᱠᱟᱱᱟ ᱰᱚᱠᱚᱢᱮᱱᱴ ᱦᱩᱭᱩᱜ ᱠᱟᱱᱟ ᱡᱟᱦᱟᱸ ᱫᱚ ᱚᱯᱞᱟᱭᱤᱱ ᱛᱮ ᱡᱚᱢᱟ ᱦᱩᱭᱩᱜᱼᱟ ᱚᱱᱟ ᱠᱚ ᱚᱱᱞᱟᱭᱤᱱ ᱛᱮ ᱥᱟᱵᱽ ᱚᱱᱞᱟᱭᱤᱱ ᱛᱮᱢ ᱥᱟᱵᱽᱢᱤᱴ ᱫᱟᱲᱮᱭᱟᱜ ᱠᱟᱱᱟ ᱡᱟᱦᱟᱱᱟᱜ ᱜᱮ ᱦᱩᱭᱩᱜ ᱠᱟᱱᱟ ᱚᱱᱞᱟᱭᱤᱱ ᱡᱟᱦᱟᱸᱱᱟᱜ ᱱᱤᱭᱩᱡᱽ ᱠᱚ ᱟᱢᱫᱚ ᱠᱷᱚᱵᱚᱨ ᱠᱟᱜᱚᱡᱽ ᱵᱟᱠᱷᱟᱱ ᱫᱚ ᱵᱟᱢ ᱞᱟᱹᱭ ᱫᱟᱲᱮ ᱠᱮᱭᱟ ᱠᱟᱱᱟ ᱚᱱᱞᱟᱭᱤᱱ ᱛᱟᱞᱟ ᱛᱮᱜᱮ ᱡᱟ ᱥᱳᱥᱟᱞ ᱢᱤᱰᱤᱭᱟ ᱛᱟᱞᱟ ᱛᱮᱜᱮᱢ ᱵᱩᱡᱷᱟᱹᱣ ᱫᱟᱲᱮᱭᱟᱜᱼᱟ ᱟᱨ ᱡᱟᱦᱟᱸ ᱱᱤᱭᱟᱹ ᱨᱮᱱᱟᱜ ᱠᱷᱟᱨᱟᱯ ᱫᱤᱠ ᱫᱚ ᱦᱩᱭᱩᱜ ᱠᱟᱱᱟ ᱡᱟᱦᱟᱸ ᱜᱮᱢᱤᱧ ᱟᱹ ᱜᱮᱢᱤᱝᱮ ᱮᱢ ᱠᱷᱮᱞ ᱡᱟ ᱡᱟᱦᱟᱸ ᱜᱮᱢ ᱠᱚ ᱯᱷᱤᱨᱤ ᱯᱷᱟᱭᱟᱨ ᱠᱚ ᱦᱮᱡ ᱟᱠᱟᱱᱟ ᱯᱷᱤᱨᱤ ᱯᱷᱟᱭᱟᱨ ᱛᱟᱨᱯᱚᱨᱮ ᱦᱩᱭᱩᱜ ᱠᱟᱱᱟ ᱡᱟᱦᱟᱸ ᱤ ᱯᱷᱩᱴᱵᱚᱞ ᱵᱤᱵᱷᱤᱱᱚ ᱨᱚᱠᱚᱢ ᱜᱮᱢ ᱠᱚ ᱦᱮᱡ ᱟᱠᱟᱱᱟ ᱜᱤᱫᱽᱨᱟᱹ ᱠᱚ ᱱᱤᱭᱟᱹ ᱠᱚ ᱠᱷᱮᱞ ᱠᱟᱛᱮᱜ ᱦᱩᱭᱩᱜ ᱠᱟᱱᱟ ᱴᱮᱢ ᱠᱚ ᱳᱭᱮᱥᱴᱮᱫᱟ ᱠᱤᱢᱵᱟ ᱡᱟᱦᱟᱸᱱᱟᱜ ᱜᱮ ᱢᱟᱱᱮ ᱟᱠᱚᱣᱟᱜ ᱡᱟᱦᱟᱸ ᱥᱟᱨᱟ ᱜᱷᱟᱹᱲᱤᱡ ᱠᱚ ᱠᱷᱮᱞᱳᱜ ᱠᱟᱱᱟ ᱟᱫᱚ ᱯᱟᱲᱦᱟᱣ ᱪᱮᱛᱟᱱ ᱨᱮ ᱩᱱᱟᱹᱜ ᱴᱟᱱ ᱫᱚ ᱵᱟᱝ ᱛᱟᱦᱮᱱ ᱠᱟᱱᱟ ᱛᱟᱨᱯᱚᱨᱮ ᱡᱮᱞᱮᱠᱟ ᱦᱩᱭᱩᱜ ᱠᱟᱱᱟ ᱢᱳᱵᱟᱭᱤᱞ ᱠᱚ ᱠᱚ ᱵᱟᱠᱚ ᱠᱚᱢᱟᱣᱮᱫᱟ ᱵᱨᱟᱭᱤᱴᱱᱮᱥ ᱠᱚᱢᱟᱣ ᱠᱟᱛᱮ ᱤᱭᱩ ᱟᱨ ᱦᱩᱭᱩᱜ ᱠᱟᱱᱟ ᱪᱚᱥᱢᱟ ᱤᱭᱩ ᱵᱮᱵᱚᱦᱟᱨ ᱞᱟᱹᱠᱛᱤ ᱠᱟᱱᱟ ᱥᱳᱥᱟᱞ ᱢᱤᱰᱤᱭᱟ ᱨᱮ ᱡᱟᱦᱟᱸ ᱫᱚ ᱵᱟᱠᱷᱟᱱ ᱫᱚ ᱢᱤᱫ ᱞᱚᱠᱠᱷᱚᱱ ᱧᱮᱞ ᱱᱤᱭᱟᱹ ᱠᱚᱜᱮᱧ ᱵᱟᱲᱟᱭᱟ ᱟᱨᱠᱤ ᱥᱳᱥᱟᱞ ᱢᱤᱰᱤᱭᱟ ᱵᱟᱨᱮ ᱛᱟᱦᱮᱸ ᱫᱚ ᱵᱷᱟᱜᱮ ᱟᱨ ᱵᱟᱹᱲᱤᱡ ᱫᱤᱠ ᱫᱚ
ᱟᱪᱷᱟ
ᱦᱮᱸ ᱛᱟᱨᱯᱚᱨ ᱦᱩᱭᱩᱜ ᱠᱟᱱᱟ ᱮᱭ ᱤᱭᱟᱹ ᱵᱩᱨᱩ ᱵᱚᱸᱜᱟ ᱠᱚᱫᱚᱢ ᱪᱟᱞᱟᱣ ᱠᱟᱱᱟ ᱥᱮ ᱵᱟᱝ ᱧᱮᱞ ᱵᱟᱲᱟ
ᱩᱸᱢ ᱞᱟᱦᱟ ᱞᱟᱦᱟᱛᱮ ᱪᱟᱞᱟᱣ ᱵᱟᱲᱟ ᱦᱩᱭ ᱠᱟᱱᱟ ᱠᱤᱱᱛᱩ ᱱᱤᱭᱟᱹ ᱵᱟᱨ ᱫᱚ ᱪᱟᱞᱟᱣ ᱦᱚᱸ ᱵᱟᱝ ᱦᱩᱭ ᱞᱮᱱᱟ
ᱦᱩᱸ ᱛᱚ ᱵᱩᱨᱩ ᱵᱚᱸᱜᱟ ᱵᱟ ᱵᱟᱨᱮᱛᱮ ᱪᱮᱫ ᱠᱚᱢ ᱵᱟᱲᱟᱭᱟ ᱠᱟᱹᱴᱤᱡ ᱞᱟᱹᱭ ᱥᱚᱫᱚᱨ ᱢᱮ ᱛᱟᱦᱞᱮ ᱡᱮᱦᱮᱛᱩᱢ ᱪᱟᱞᱟᱣ ᱟᱠᱟᱱᱟ ᱪᱮᱫ ᱞᱮ ᱞᱮᱠᱟ ᱵᱮᱯᱟᱨ
ᱥᱮᱨᱚᱠᱚᱢ ᱫᱚ ᱵᱟᱹᱧ ᱵᱟᱲᱟᱭᱟ ᱢᱟᱱᱮ ᱠᱟᱹᱴᱤᱡ ᱧᱚᱜ ᱨᱤᱧ ᱪᱟᱞᱟᱣ ᱞᱮᱱᱟ ᱛᱚ
ᱦᱮᱻᱸ
ᱩᱱᱟᱹᱜ ᱫᱚ ᱫᱤᱥᱟᱹ ᱵᱟᱹᱱᱩᱜᱼᱟ
ᱦᱩᱸᱻ ᱵᱟᱝ ᱵᱟᱝ ᱤᱧ ᱫᱚ ᱵᱟᱹ ᱥᱮᱱ ᱵᱟᱲᱟ
ᱚ
ᱥᱮ ᱵᱟᱝ ᱥᱮᱱ ᱵᱟᱲᱟ ᱟᱠᱟᱱᱟᱢ ᱥᱮ ᱵᱟᱝ
ᱩᱸ ᱫᱟᱬᱟᱱ ᱠᱚ
ᱥᱮ ᱨᱚᱠᱚᱢ ᱫᱟᱬᱟᱱ ᱠᱚᱦᱚᱸ ᱵᱟᱝ ᱪᱟᱞᱟᱣ ᱦᱳᱭ ᱠᱟᱱᱟ᱾ ᱥᱟᱹᱨᱤ ᱠᱟᱛᱷᱟ ᱵᱚᱞᱛᱮ ᱤᱧ ᱫᱚ ᱡᱟᱭᱜᱟ ᱠᱚ ᱩᱱᱟᱹᱜ ᱵᱟᱹᱧ ᱧᱮᱞ ᱠᱟᱜ ᱜᱮ
ᱩᱸ ᱟᱹᱰᱤ ᱱᱟᱯᱟᱭ ᱚᱠᱛᱚ ᱥᱮ ᱱᱟᱯᱟᱭ ᱧᱚᱜ ᱜᱮ ᱧᱮᱞᱚᱜ-ᱟ ᱡᱟᱦᱟ ᱫᱚ
ᱡᱟᱦᱟᱸ ᱡᱷᱟᱨᱱᱟ ᱫᱟᱜ ᱧᱮᱞ ᱪᱟᱞᱟᱱᱟ ᱟᱹᱰᱤ ᱢᱚᱸᱡᱽ ᱜᱤᱧ ᱟᱹᱭᱠᱟᱹᱣ ᱠᱮᱫᱟ ᱧᱮᱞ ᱨᱮ
ᱱᱟᱯᱟᱭ ᱧᱚᱜ ᱞᱟᱹᱭ ᱠᱮᱫ ᱛᱟᱨᱯᱚᱨᱮ ᱫᱮᱡ ᱡᱚᱭᱱᱟ ᱟᱹᱰᱤ ᱱᱟᱯᱟᱭ ᱱᱟᱯᱟᱭ ᱱᱚᱣᱟ ᱡᱟᱭᱜᱟ ᱪᱟᱞᱟᱣ ᱠᱟᱛᱮ ᱟᱹᱰᱤ ᱢᱚᱡᱽ ᱢᱚᱡᱽ ᱜᱮ ᱟᱴᱠᱟᱨ, ᱟᱴᱠᱟᱨᱤᱧ ᱟᱹᱭᱠᱟᱹᱣ ᱠᱮᱫᱟ᱾ ᱱᱚᱝᱠᱟ ᱜᱮ ᱟᱭᱢᱟ ᱡᱟᱭᱜᱟ ᱪᱟᱞᱟᱣ ᱫᱚ ᱥᱟᱱᱟᱧ ᱠᱟᱱ ᱜᱮᱭᱟ ᱢᱮᱱᱠᱷᱟᱱ ᱡᱟᱦᱟ ᱜᱮ ᱠᱟᱹᱢᱤ ᱫᱟ ᱚᱱᱟᱜᱮ ᱨᱮᱡᱟᱞ ᱦᱩᱭᱩᱜ-ᱟ ᱛᱟᱨᱯᱚᱨ ᱱᱚᱜ-ᱚᱭ ᱫᱟᱨᱮ ᱯᱟᱞᱟ ᱠᱚ, ᱫᱟᱨᱮ ᱯᱟᱞᱟ ᱠᱚᱠᱚ ᱢᱟᱜ ᱮᱫᱟ᱾ ᱡᱮ ᱱᱤᱭᱟᱹ, ᱱᱤᱭᱟᱹ ᱫᱟᱜ ᱯᱟᱞᱟ ᱢᱟᱜ ᱵᱩᱜᱤᱭᱟ ᱥᱮ ᱵᱟᱹᱲᱤᱡᱟ? ᱥᱮ ᱵᱩᱜᱤ ᱞᱚᱠᱠᱷᱚᱱ ᱟᱨ ᱵᱟᱹᱲᱤᱡ ᱞᱚᱠᱠᱷᱚᱱ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱵᱷᱟᱜᱮ ᱠᱚᱜ-ᱟ᱾
ᱦᱩᱸ ᱡᱮᱢᱚᱱ ᱵᱟ. ᱲᱤᱡ ᱞᱚᱠᱠᱷᱚᱱ ᱫᱚ ᱦᱳᱭᱳᱜ ᱠᱟᱱᱟ ᱱᱚᱣᱟ ᱨᱮᱱᱟᱜ ᱡᱮᱢᱚᱱ ᱫᱟᱨᱮ ᱠᱚ ᱢᱟᱜ ᱞᱮᱠᱷᱟᱱ ᱫᱚ ᱡᱮᱢᱚᱱ ᱥᱤᱛᱩᱝ ᱢᱟᱱᱮ ᱥᱤᱛᱩᱝ ᱵᱟᱡᱟᱜ-ᱟ ᱫᱤᱭᱮ ᱢᱟᱱᱮ ᱱᱚᱣᱟ ᱫᱩᱥᱚᱱ ᱦᱳᱭᱳᱜ-ᱟ ᱡᱟᱦᱟᱸ ᱫᱚ᱾
ᱦᱩᱸ
ᱟᱨ ᱡᱤᱵ ᱡᱤᱭᱟᱹᱞᱤ ᱠᱚᱣᱟᱜ ᱦᱚᱸ ᱠᱷᱩᱛᱤ ᱦᱳᱭᱳᱜ-ᱟ᱾
ᱦᱳᱭ ᱚᱱᱠᱟᱜᱮ, ᱫᱟᱨᱮ ᱠᱚ ᱢᱟᱜ ᱞᱮᱠᱷᱟᱱ ᱫᱚ ᱟᱫᱚ ᱱᱤᱭᱟᱹᱜᱮ ᱞᱟᱹᱭᱚᱜ-ᱟ ᱡᱮ ᱩᱸ ᱟᱭᱢᱟ ᱜᱮ ᱫᱟᱨᱮ ᱯᱟᱞᱟ ᱢᱟᱜ ᱠᱟᱛᱮ, ᱟᱭᱢᱟ ᱦᱚᱲᱜᱮ ᱦᱳᱭᱳᱜ ᱠᱟᱱᱟ ᱠᱚ ᱵᱟᱪᱟᱣ ᱠᱟᱛᱮ ᱫᱟᱨᱮ ᱯᱟᱞᱟ ᱟᱠᱷᱨᱤᱧ ᱠᱟᱛᱮᱫ᱾ ᱡᱟᱦᱟᱸ ᱫᱚᱠᱚ ᱡᱟᱦᱟᱸ ᱨᱮᱡ ᱱᱟᱪᱟᱨ ᱚᱲᱟᱜ ᱨᱮᱱ ᱦᱚᱲ ᱠᱚ ᱱᱚᱣᱟ ᱵᱷᱟᱜᱮ ᱫᱤᱠ ᱨᱮᱦᱚᱸ ᱢᱮᱱᱠᱷᱟᱱ ᱫᱟᱨᱮ ᱯᱟᱞᱟ ᱦᱩᱭᱩᱜ ᱡᱟᱦᱟᱸ ᱫᱟᱨᱮ ᱯᱟᱞᱟ ᱵᱚᱱ ᱡᱟᱦᱟᱸ ᱫᱚ ᱦᱩᱭᱩᱜ ᱠᱟᱱᱟ
ᱦᱩᱸ ᱦᱩᱸ ᱾
ᱫᱤᱭᱮ ᱥᱟᱠᱟᱢ ᱥᱟᱠᱟᱢ ᱠᱚ, ᱥᱟᱠᱟᱢ ᱠᱚ ᱦᱮᱠ ᱟᱹᱜᱩ ᱠᱟᱛᱮ ᱯᱟᱛᱲᱟ ᱠᱚ ᱯᱟᱹᱴᱤ ᱠᱟᱛᱮᱜ ᱡᱮᱢᱚᱱ ᱨᱮᱸᱜᱮ ᱦᱚᱨᱟᱜ ᱾ ᱚᱱᱟ ᱛᱮᱜᱮ ᱪᱟᱞᱟᱜ ᱠᱟᱱ ᱛᱟᱠᱚᱣᱟ᱾
ᱦᱳᱭ ᱦᱳᱭ ᱛᱟᱨᱯᱚᱨ ᱟᱢᱫᱚ ᱦᱳᱲᱳ ᱨᱚᱦᱚᱭ ᱠᱚᱢ ᱵᱟᱲᱟᱭ ᱜᱮᱭᱟ ᱥᱮ ᱵᱟᱝ? ᱡᱟᱦᱟᱸ ᱦᱳᱲᱳ ᱠᱚᱠᱚ ᱤᱨᱚᱜ-ᱟ, ᱨᱚᱦᱚᱭ